ᱜᱚᱝᱠᱮ ᱨᱚᱲ
ᱦᱩᱸ ᱜᱚᱝᱠᱮ ᱟᱸᱡᱚᱢ ᱜᱚᱝᱠᱮ ᱛᱟᱦᱟᱞᱮ ᱢᱟᱱᱮ ᱟᱵᱤᱱ ᱛᱟᱨᱯᱚᱨᱮ ᱞᱟᱹᱭ ᱵᱤᱱ? ᱵᱟᱝ ᱱᱚᱛᱮ ᱫᱚ ᱚᱜᱼᱚᱭ ᱛᱤᱦᱤᱧ ᱜᱟᱯᱟ ᱫᱚ ᱵᱟᱭ ᱡᱟᱹᱲᱤᱭ
ᱛᱤᱦᱤᱧ ᱜᱟᱯᱟ ᱫᱚ ᱢᱟᱱᱮ ᱵᱟᱭ ᱡᱟᱹᱲᱤ ᱠᱟᱫᱟ ᱵᱟᱝ, ᱱᱚᱱᱛᱮ ᱦᱚᱸ ᱚᱱᱠᱟᱜᱮ ᱵᱟᱭ ᱡᱟᱹᱲᱤ ᱤᱫᱤᱫᱟ ᱫᱟᱜᱽ ᱡᱟᱹᱲᱤ ᱠᱚ ᱵᱮᱥ ᱴᱷᱤᱠ ᱢᱟᱱᱮ ᱵᱟᱝ ᱦᱩᱭᱩᱜ ᱠᱟᱱᱟ ᱪᱟᱥ ᱠᱚᱦᱚᱸ ᱵᱟᱝ ᱦᱩᱭᱩᱜ ᱠᱟᱱᱟ
ᱦᱩᱸ ᱟᱫᱚ ᱱᱚᱛᱮ ᱫᱚ ᱡᱚᱛᱚ ᱢᱟᱴᱷ ᱠᱚᱨᱮ ᱜᱮ ᱫᱟᱜᱽ ᱠᱟᱱᱟ ᱫᱚ ᱦᱩᱲᱩ ᱨᱚᱦᱚᱭ ᱠᱚ ᱪᱟᱞᱟᱜ ᱠᱟᱱᱟ ᱟᱨᱠᱤ
ᱚᱸᱻ
ᱟᱞᱮ ᱥᱮᱜ ᱫᱚ ᱫᱟᱜ ᱡᱟᱹᱲᱤ ᱠᱷᱩᱵᱴᱟᱜ ᱜᱮ ᱠᱚᱢ ᱜᱮᱭᱟ ᱢᱟᱱᱮ ᱟᱞᱮ ᱥᱮᱜ ᱫᱚ ᱢᱟᱱᱮ ᱪᱟᱥ ᱠᱚᱦᱚᱸ ᱟᱹᱣᱨᱤ ᱦᱩᱭᱩᱜᱼᱟ ᱢᱟᱱᱮ
ᱟᱪᱪᱷᱟ ᱛᱟᱦᱚᱞᱮ ᱟᱯᱮ ᱥᱮᱜ ᱫᱚ ᱦᱩᱲᱩ ᱠᱚ ᱱᱤᱭᱟᱹ ᱥᱩᱢᱚᱭ ᱠᱚ ᱨᱚᱦᱚᱭᱟ ᱥᱮ ᱡᱟᱦᱟᱱᱟᱜ ᱮᱴᱟᱜᱟᱜ?
ᱵᱟᱝ ᱦᱩᱲᱩ ᱫᱚ ᱱᱤᱭᱟᱹ ᱥᱩᱢᱟᱹᱭ ᱜᱮᱠᱚ ᱨᱚᱦᱚᱭᱟ ᱟᱫᱚ ᱫᱟᱜ ᱡᱟᱹᱲᱤ ᱵᱟᱝ ᱠᱷᱟᱹᱛᱤᱨ ᱛᱮ ᱪᱟᱥ ᱠᱚᱦᱚᱸ ᱵᱟᱠᱚ ᱨᱚᱦᱚᱭ ᱫᱟᱲᱮᱜ ᱠᱟᱱᱟ ᱚᱱᱟ ᱦᱩᱲᱩ ᱠᱚᱦᱚᱸ᱾
ᱟᱪᱪᱷᱟ ᱵᱟᱠᱚ ᱟᱲᱜᱩᱱ ᱠᱟᱱᱟ ᱵᱟᱝ ᱪᱟᱥ ᱨᱮ?
ᱦᱩᱸ ᱪᱟᱥ ᱨᱮ ᱵᱟᱠᱚ ᱟᱲᱜᱩ ᱫᱟᱲᱮᱜ ᱠᱟᱱᱟ᱾
ᱟᱪᱪᱷᱟ ᱛᱟᱦᱚᱞᱮ ᱜᱚᱝᱠᱮ ᱟᱯᱮ ᱥᱮᱜ ᱫᱚ ᱢᱟᱱᱮ ᱠᱷᱮᱛ ᱠᱚᱠᱚ ᱥᱤ ᱜᱮᱭᱟ ᱥᱮ ᱴᱟᱠᱴᱟᱨ ᱛᱮᱜᱮ ᱠᱚ ᱪᱟᱹᱞᱩᱭ ᱜᱮᱭᱟ?
ᱦᱩᱸ ᱱᱮᱛᱟᱨ ᱫᱚ ᱢᱟᱱᱮ ᱴᱟᱠᱴᱟᱨ ᱛᱮᱜᱤ ᱵᱮᱥᱤᱨ ᱵᱷᱟᱜᱽ ᱠᱚ ᱢᱟᱱᱮ ᱠᱚ ᱥᱤᱭ ᱮᱫᱟ ᱢᱟᱱᱮ᱾ ᱰᱟᱝᱨᱤ ᱠᱟᱲᱟ ᱱᱟᱦᱮᱞ ᱛᱮᱫᱚ ᱢᱟᱱᱮ ᱠᱷᱩᱵ ᱢᱟᱱᱮ ᱠᱚ ᱠᱚᱢ ᱠᱚ ᱥᱤᱭ ᱫᱟ᱾
ᱦᱩᱸ ᱟᱫᱚ ᱦᱚᱲᱟᱜ ᱦᱚᱸᱛᱚ ᱵᱩᱫᱫᱷᱤ ᱵᱟᱹᱲᱛᱤᱜ ᱠᱟᱱᱟ ᱟᱫᱚ ᱰᱟᱹᱝᱨᱤ ᱞᱮᱠᱟ ᱵᱟᱠᱚ ᱠᱷᱟᱴᱟᱜ ᱠᱟᱱᱟ᱾
ᱦᱮᱸ᱾ ᱞᱟᱦᱟ ᱛᱮᱫᱚ ᱟᱵᱚ ᱫᱚ ᱵᱟᱠᱷᱟᱱ ᱜᱟᱹᱲᱤ ᱜᱷᱚᱲᱟ ᱡᱚᱠᱷᱚᱱ ᱵᱟᱝ ᱛᱮᱦᱮᱸ ᱠᱟᱱᱟ ᱩᱱ ᱫᱚ ᱰᱟᱹᱝᱨᱤ ᱠᱟᱲᱟ ᱛᱮᱜᱮ ᱵᱚᱱ ᱥᱤᱭᱮᱜ ᱠᱟᱱ ᱛᱟᱦᱮᱸ ᱟ ᱠᱷᱮᱛ ᱠᱚᱫᱚ᱾
ᱦᱳᱭ᱾ ᱛᱟᱦᱚᱞᱮ ᱜᱚᱝᱠᱮ ᱟᱵᱤᱱᱟᱜ ᱫᱚ ᱟᱠᱟ ᱥᱮᱜ ᱚᱲᱟᱜ ᱛᱟᱵᱤᱱ ᱫᱚ?
ᱤᱧᱟᱹᱜ ᱫᱚ ᱦᱟᱱᱛᱮ᱾
ᱟᱠᱟᱥᱮᱜ ᱢᱟᱱᱮ ᱡᱟᱭᱜᱟᱴᱟᱜ ᱫᱚ ᱵᱟᱹᱞᱤᱧ ᱠᱩᱞᱤᱭᱮᱜ ᱵᱤᱱᱟ ᱟᱠᱟᱥᱮᱜ ᱩᱛᱛᱚᱨ ᱫᱚᱠᱠᱷᱤᱱ ᱡᱟᱛ ᱟᱨᱠᱤ ᱯᱚᱥᱪᱷᱤᱢ᱾
ᱟᱹᱞᱤᱧ ᱢᱟᱱᱮ ᱚᱠᱟᱞᱮᱠᱟ ᱞᱤᱧ ᱞᱟᱹᱭ ᱟᱵᱤᱱᱟ᱾
ᱯᱚᱥᱪᱷᱤᱢ ᱵᱚᱝᱜᱚ ᱠᱷᱚᱱᱟᱜ ᱟᱨᱠᱤ ᱢᱟᱱᱮ ᱯᱚᱥᱪᱷᱤᱢ ᱵᱚᱝᱜᱚ ᱫᱚ ᱵᱟᱝ ᱱᱚᱣᱟ ᱨᱟᱡᱽᱡᱚ᱾ ᱢᱟᱱᱮ ᱟᱠᱟ ᱥᱮᱭᱤᱴ ᱨᱮ ᱦᱮᱱᱟᱜ ᱵᱤᱱᱟ ᱛᱟᱣ?
ᱟᱹᱞᱤᱧᱟᱜ ᱵᱩᱡ ᱫᱚ ᱟᱹᱞᱤᱧ ᱫᱚ ᱩᱛᱛᱚᱨ ᱥᱟᱭᱤᱴ ᱥᱮᱜ ᱨᱮ ᱢᱮᱱᱟᱜ ᱞᱤᱧᱟ ᱢᱟᱱᱮ᱾
ᱚ ᱟᱪᱪᱷᱟ ᱢᱟᱱᱮ ᱯᱟᱦᱟᱲ ᱠᱚ ᱰᱩᱝᱨᱤ ᱠᱚ ᱟᱹᱵᱤᱱ ᱥᱮᱜ ᱵᱮᱥᱤ ᱵᱮᱥᱤ ᱦᱮᱱᱟᱜ-ᱟ ᱵᱟᱝ ᱟᱪᱪᱷᱟ᱾ ᱟ ᱛᱟᱦᱟᱞᱮ ᱟᱵᱤᱱ ᱥᱮᱜ ᱢᱟᱱᱮ ᱪᱤᱜ ᱠᱚ ᱯᱩᱡᱟᱹ ᱠᱚ ᱦᱩᱭᱩᱜ ᱜᱮᱭᱟ ᱠᱟᱨᱚᱱ ᱱᱚᱛᱮ ᱟᱞᱟᱫᱟ ᱤᱭᱟᱹ ᱠᱚ ᱛᱟᱦᱮᱱᱟ ᱛᱚ᱾
ᱟᱞᱮᱥᱮᱜ ᱢᱟᱱᱮ ᱱᱚᱱᱛᱮ ᱦᱩᱭᱩᱜ ᱜᱮᱭᱟ ᱢᱟᱱᱮ ᱟᱹᱞᱤ ᱡᱮ ᱢᱟᱱᱮ ᱵᱤᱨ ᱵᱩᱨᱩ ᱠᱚᱨᱮ ᱜᱮ ᱵᱮᱥᱤᱨ ᱵᱷᱟᱜ ᱯᱩᱡᱟᱹ ᱯᱟᱥᱟ ᱠᱚ ᱦᱩᱭᱩᱜ-ᱟ ᱱᱚᱱᱛᱮ ᱢᱟᱱᱮ ᱟᱹᱞᱤᱧ ᱥᱮᱝ ᱫᱚ᱾
ᱦᱳᱭ ᱦᱳᱭ᱾ ᱛᱟᱣ ᱡᱩᱫᱤ ᱵᱟᱨᱭᱟ ᱜᱟᱱ ᱵᱤᱱ ᱞᱟᱹᱭ ᱫᱟᱲᱟ ᱠᱮᱭᱟ ᱧᱩᱛᱩᱢ᱾ ᱦᱮᱞᱳ ᱜᱚᱝᱠᱮ᱾
ᱦᱚᱸᱜᱚᱱᱛᱮ ᱤᱭᱟᱹ ᱥᱮᱜ ᱵᱤᱱ ᱟᱸᱡᱚᱢ ᱠᱟᱜ ᱜᱮᱭᱟ ᱢᱟᱱᱮ ᱚᱱᱟ ᱫᱷᱟᱨᱮ ᱡᱟᱦᱟᱸ ᱠᱚ ᱞᱟᱹᱭ ᱫᱚ ᱠᱟᱱᱟᱭ ᱥᱚᱦᱚᱨ ᱯᱟᱦᱟᱲ ᱯᱩᱡᱟ ᱢᱟᱱᱮ ᱵᱟᱝᱞᱟ ᱛᱮᱠᱚ ᱞᱟᱹᱭᱟ᱾
ᱯᱟᱦᱟᱲ ᱯᱩᱡᱟᱹ ᱵᱟᱝ᱾
ᱦᱩᱸ᱾
ᱟᱪᱪᱷᱟ᱾
ᱦᱳᱭ ᱚᱱᱟ ᱠᱚ ᱯᱩᱡᱟᱹ ᱠᱚ ᱦᱩᱭᱩᱜ ᱜᱮᱭᱟ ᱚᱱᱟ ᱫᱚ ᱟᱞᱮ ᱥᱩᱨ ᱥᱮᱜ ᱜᱤ ᱠᱟᱱᱟ᱾
ᱟᱪᱪᱷᱟ ᱟᱹᱞᱤᱧ ᱦᱚᱸ ᱪᱟᱞᱟᱣ ᱵᱟᱲᱟ ᱟᱠᱟᱱ ᱜᱮᱭᱟᱞᱤᱧ᱾
ᱚ, ᱪᱮᱫ ᱠᱚ ᱛᱟᱦᱞᱮ ᱵᱤᱱ ᱠᱟᱹᱢᱤ ᱜᱮᱭᱟ? ᱡᱟᱦᱟᱱᱟᱜ ᱵᱤᱱ ᱠᱟᱹᱢᱤ ᱠᱟᱡᱽ ᱜᱮᱭᱟ ᱥᱮ ᱪᱮᱫ?
ᱟᱹᱞᱤᱧ ᱱᱤᱛᱚᱜ ᱫᱚ ᱛᱚᱵᱮ ᱵᱮᱠᱟᱨ ᱜᱮ ᱦᱮᱱᱟᱜ ᱞᱤᱧᱟᱹ᱾ ᱟᱨᱠᱤ ᱪᱮᱫᱞᱤᱧ ᱞᱟᱹᱭᱟ, ᱥᱴᱩᱰᱮᱱᱴ ᱠᱟᱱᱟᱞᱤᱧ᱾ ᱮᱡᱽ ᱠᱚᱢ ᱜᱮᱛᱟᱞᱤᱧᱟᱹ ᱟᱫᱚ ᱟᱹᱵᱤᱱᱟᱜ ᱠᱷᱚᱱ ᱫᱚ, ᱪᱮᱫᱞᱤᱧ ᱞᱟᱹᱭᱟ ᱟᱫᱚ?
ᱟᱹᱞᱤᱧ ᱦᱚᱸ ᱥᱴᱩᱰᱮᱱᱴ ᱫᱚ, ᱥᱴᱩᱰᱮᱱᱴ ᱜᱮ ᱠᱟᱱᱟᱞᱤᱧ᱾ ᱟᱹᱞᱤᱧᱟᱜ ᱦᱚᱸ ᱮᱡᱽ ᱫᱚ ᱠᱚᱢ ᱜᱮᱛᱟᱞᱤᱧᱟᱹ᱾
ᱦᱳᱭ᱾ ᱟᱥᱟ ᱠᱚᱨᱤ ᱢᱟᱱᱮ ᱡᱷᱚᱛᱚ ᱠᱷᱚᱱ ᱱᱤᱛᱚᱜ ᱠᱚᱢ ᱨᱮ ᱱᱚᱣᱟ ᱮᱯᱥ ᱨᱮ ᱦᱮᱱᱟᱜ ᱞᱤᱧᱟᱹ ᱟᱹᱞᱤᱧ ᱜᱮ, ᱟᱹᱰᱤ ᱢᱟᱱᱮ ᱟᱹᱰᱤ ᱜᱮ ᱠᱚᱢ᱾ ᱟᱹᱵᱤᱱ ᱫᱚ ᱪᱮᱫ ᱠᱚᱞᱮᱡᱽ ᱥᱴᱩᱰᱮᱱᱴ ᱥᱮ ᱥᱠᱩᱞ ᱥᱴᱩᱰᱮᱱᱴ?
ᱦᱮᱸ ᱟᱹᱞᱤᱧ ᱫᱚ ᱤᱥᱠᱩᱞ ᱥᱴᱩᱰᱮᱱᱴ ᱜᱮ ᱠᱟᱱᱟᱞᱤᱧ᱾
ᱚ, ᱛᱟᱦᱞᱮ ᱢᱚᱱᱮ ᱦᱚᱭ ᱦᱩᱭ ᱫᱟᱲᱮᱜ-ᱟ᱾
ᱦᱩᱸ, ᱦᱩᱸ᱾
ᱪᱤᱱᱦᱟᱹᱯ ᱵᱤᱱ ᱞᱟᱹᱭ ᱫᱟᱲᱮᱜ-ᱟ?
ᱮᱸᱻ ᱵᱟᱨᱚ ᱠᱮᱞᱟᱥ ᱫᱷᱟᱹᱵᱤᱡ ᱞᱤᱧ ᱯᱟᱲᱦᱟᱜ ᱠᱟᱱᱟ, ᱢᱟᱱᱮ ᱵᱟᱨᱚ ᱠᱞᱟᱥ ᱨᱮᱜᱮᱞᱞᱤᱧ ᱯᱟᱲᱦᱟᱜ ᱠᱟᱱᱟ᱾
ᱛᱟᱦᱞᱮ ᱦᱚᱯᱚᱱ ᱜᱮᱭᱟᱞᱤᱧ ᱟᱹᱞᱤᱧ ᱫᱚ, ᱟᱹᱵᱤᱱ ᱠᱷᱚᱱ ᱢᱤᱫ, ᱢᱤᱫ ᱠᱟᱞᱟᱥ᱾
ᱛᱟᱦᱞᱮ ᱯᱚᱨᱚᱵᱚᱨᱛᱤ ᱠᱟᱞ ᱢᱟᱱᱮ, ᱮᱸᱻ ᱪᱤᱞᱤ ᱵᱮᱱᱟᱜ ᱨᱮᱱᱟᱜ ᱵᱤᱱ ᱢᱚᱱᱮᱭ ᱟᱠᱟᱫᱟ?
ᱟᱹᱞᱤᱧ ᱫᱚ ᱱᱤᱛᱚᱜ ᱫᱚ ᱟᱜᱮᱞᱤᱧ ᱢᱚᱱᱮᱭᱮᱫᱟ ᱟᱜᱮ ᱯᱟᱲᱦᱟᱜ-ᱟᱹᱞᱤᱧ ᱵᱮᱥ ᱧᱚᱜ, ᱛᱟᱯᱚᱨᱮ ᱟᱫᱚ ᱧᱮᱞ ᱦᱩᱭᱩᱜ-ᱟ᱾
ᱯᱚᱨᱚᱵᱚᱨᱛᱤ ᱠᱟᱞ ᱪᱮᱫ ᱦᱩᱭᱩᱜ ᱠᱟᱱᱟ ᱵᱟᱝ?
ᱦᱳᱭ, ᱟᱫᱚ ᱛᱮᱢᱱᱤ ᱛᱚ ᱱᱟᱢᱵᱟᱨ ᱩᱯᱚᱨ ᱱᱤᱨᱵᱷᱚᱨᱚᱜ-ᱟ ᱜᱚᱝᱠᱮ ᱫᱚ᱾ ᱦᱟᱱᱮ ᱟᱹᱰᱤ ᱵᱷᱟᱹᱜ ᱜᱮ᱾ ᱛᱟᱦᱞᱮ
ᱛᱟᱦᱞᱮ ᱟᱯᱮ ᱥᱮᱫ ᱢᱟᱱᱮ, ᱪᱮᱫ ᱠᱚ ᱢᱟᱱᱮ ᱦᱩᱭᱩᱜ ᱜᱮᱭᱟ ᱢᱟᱱᱮ ᱛᱟᱦᱞᱮ ᱟᱯᱮ ᱥᱮᱫ ᱠᱚ?
ᱟᱞᱮ ᱥᱮᱫ ᱫᱚ ᱢᱟ ᱢᱟᱱᱮ, ᱟᱞᱮ ᱪᱮᱫ ᱞᱮ ᱞᱟᱹᱭᱟ? ᱟᱞᱮ ᱫᱚ ᱢᱟᱱᱮ ᱫᱤᱠᱩ ᱯᱟᱲᱟ ᱨᱮᱞᱮ ᱟᱨᱠᱤᱞᱮ ᱛᱟᱦᱮᱱ ᱨᱮ ᱴᱷᱤᱠ ᱟᱪᱷᱮ ᱵᱩᱡᱽ ᱫᱟᱲᱮᱭᱟᱜ ᱠᱟᱱᱟᱵᱤᱱ? ᱟᱫᱚ ᱢᱟᱱᱮ ᱟᱫᱚ ᱦᱚᱲᱟᱜ ᱟᱨᱠᱤ ᱡᱤᱱᱤᱥ ᱠᱚᱫᱚ ᱥᱟᱸᱥᱠᱨᱤᱛᱤᱠ ᱠᱚᱫᱚ ᱟᱹᱰᱤ ᱠᱚᱢ ᱜᱮ ᱪᱟᱞᱟᱜ-ᱟ, ᱵᱤᱥᱤᱨ ᱵᱷᱟᱜᱽ ᱫᱤᱠᱩ ᱯᱩᱡᱟᱹ ᱠᱚᱜᱮ ᱦᱩᱭᱩᱜ-ᱟ ᱫᱷᱟᱨᱮ ᱯᱟᱥᱮ᱾ ᱟᱫᱚ, ᱦᱮᱸ ᱦᱩᱭᱩᱜ-ᱟ ᱟᱞᱮᱭᱟᱜ ᱯᱟᱲᱟ ᱨᱮ ᱟᱨᱠᱤ᱾ ᱦᱚᱲᱟᱜ ᱠᱚ ᱢᱟᱜ ᱢᱚᱬᱮ ᱛᱟᱨᱯᱚᱨ ᱥᱚᱨᱦᱟᱭ, ᱵᱟᱦᱟ ᱠᱚ, ᱛᱟᱯᱚᱨ ᱦᱩᱞ ᱢᱟᱦᱟ, ᱚᱲᱟᱜ ᱨᱮ
ᱦᱩᱸ᱾
ᱟᱹᱵᱤᱱ ᱥᱮᱫ ᱦᱩᱭᱩᱜ-ᱟ ᱦᱩᱞ ᱢᱟᱦᱟ?
ᱦᱮᱸ ᱟᱹᱞᱤᱧ ᱥᱮᱜ ᱦᱚᱸ ᱦᱩᱭᱩᱜ ᱜᱮᱭᱟ ᱦᱚᱩᱞ ᱢᱟᱦᱟ ᱠᱚ᱾ ᱢᱟᱱᱮ ᱟᱵᱤᱱ ᱫᱚ ᱢᱟᱱᱮ ᱱᱚᱝᱠᱟ ᱢᱟᱱᱮ ᱢᱟᱱᱮ ᱫᱤᱠᱩ ᱯᱟᱲᱟᱨᱮ ᱢᱮᱱᱟᱜ ᱵᱤᱱᱟ ᱛᱚ, ᱢᱟᱱᱮ ᱠᱷᱩᱵ ᱢᱟᱱᱮ ᱵᱮᱥᱤᱨ ᱵᱷᱟᱜᱽ ᱢᱟᱱᱮ ᱮᱠᱥᱚ ᱯᱟᱨᱥᱮᱱ ᱢᱟᱱᱮ ᱱᱟᱭᱤᱱᱴᱤ ᱯᱟᱨᱥᱮᱱ ᱜᱮ ᱢᱟᱱᱮ ᱫᱤᱠᱩ ᱢᱮᱱᱟᱜ ᱠᱚᱣᱟ ᱵᱟᱝ?
ᱦᱳᱭ ᱦᱳᱭ᱾ ᱵᱟᱝ
ᱛᱟᱦᱞᱮ ᱜᱚᱝᱠᱮ ᱟᱯᱮ ᱥᱮᱜ ᱫᱚ ᱪᱮᱜ ᱠᱚᱠᱚ ᱪᱟᱥ ᱜᱮᱭᱟ?
ᱦᱮᱩᱸ ᱪᱟᱥ ᱜᱮᱭᱟ ᱠᱚ ᱢᱟᱱᱮ ᱱᱤ ᱥᱚᱵᱡᱤ ᱠᱚ ᱯᱷᱚᱞ ᱯᱟᱠᱚᱲ ᱠᱚ ᱦᱩᱭᱩᱜ ᱜᱮᱭᱟ ᱪᱟᱥ ᱠᱚ ᱱᱚᱱ
ᱯᱷᱚᱞ ᱠᱚᱦᱚᱸ ᱯᱮ ᱪᱟᱥ ᱜᱮᱭᱟ?
ᱯᱷᱚᱞ ᱢᱟᱱᱮ ᱚᱱᱮ ᱦᱮᱸ ᱚᱱᱮ ᱴᱩᱠ ᱴᱟᱠ ᱪᱮᱜ ᱤᱧ ᱞᱟᱹᱭᱟ ᱟᱸᱡᱤᱨ ᱠᱚ ᱤᱭᱟᱹ ᱠᱚ ᱵᱟᱠᱚ ᱞᱟᱹᱭᱟ
ᱡᱤᱞ ᱚ ᱟᱪᱪᱷᱟ ᱟᱪᱪᱷᱟ ᱦᱮᱸ ᱦᱮᱸ᱾
ᱦᱮᱸ ᱦᱳᱭ ᱤᱱᱟᱹ ᱠᱚ ᱢᱟᱱᱮ ᱢᱟᱱᱮ ᱚᱝᱠᱟ ᱢᱟᱱᱮ ᱟᱞᱮ ᱥᱮᱜ ᱫᱚ ᱢᱟᱱᱮ ᱵᱟᱜᱟᱱ ᱞᱮᱠᱟ ᱢᱟᱱᱮ ᱢᱤᱫᱴᱷᱮᱱ ᱢᱟᱱᱮ ᱤᱭᱟᱹ ᱠᱟᱛᱮᱜ ᱠᱚ ᱫᱚ ᱢᱟᱱᱮ ᱠᱚ ᱪᱟᱥ ᱜᱮᱭᱟ ᱢᱟᱱᱮ ᱱᱚᱱᱛᱮ ᱫᱚ ᱵᱮᱥᱤ᱾
ᱵᱟᱜᱟᱱ ᱠᱟᱛᱮ ᱵᱟᱝ?
ᱦᱩᱸ
ᱦᱩᱸ ᱟᱹᱞᱤᱧ ᱥᱮᱜ ᱫᱚ ᱱᱚᱛᱮ ᱚᱱᱟ ᱠᱚᱫᱚ ᱪᱟᱥ ᱵᱟᱝ ᱦᱩᱭᱩᱜᱼᱟ᱾ ᱡᱚᱛᱚ ᱦᱟᱱᱟ ᱟᱨᱠᱤ ᱡᱟᱦᱟᱸ ᱠᱚ ᱞᱟᱹᱭᱟ ᱮᱸ ᱦᱚᱲ ᱫᱚ ᱪᱮᱜ ᱠᱚ ᱞᱟᱹᱭᱟ ᱵᱟᱹᱞᱤᱧ ᱵᱟᱲᱟᱭᱟ ᱠᱤᱱᱛᱩ ᱫᱤᱠᱩ ᱛᱮᱠᱚ ᱞᱟᱹᱭᱟ ᱦᱟᱱᱟ ᱜᱩᱱᱢᱟ ᱡᱟᱛᱤᱭ ᱜᱟᱪ ᱡᱟᱦᱟᱸ ᱵᱮᱱ ᱟᱸᱡᱚᱢ ᱠᱟᱫᱟ ᱠᱟᱫᱟ᱾ ᱚᱱᱟ ᱠᱚ ᱤᱭᱟᱹ ᱟᱸᱡᱚᱢᱚᱜ ᱠᱟᱱᱟ᱾ ᱚᱱᱟ ᱠᱚᱠᱚ ᱪᱟᱥᱟ ᱟᱨᱠᱤ ᱡᱚᱛᱚᱧ ᱡᱚᱛᱚ ᱜᱩᱞᱢᱚ ᱡᱟᱹᱛᱤᱭᱚ᱾
ᱚ
ᱛᱟᱦᱞᱮ ᱟᱹᱵᱤᱱ ᱫᱚ ᱢᱟᱱᱮ ᱪᱮᱜ ᱵᱷᱟᱥᱟ ᱛᱮᱵᱤᱱ ᱯᱟᱲᱦᱟᱜ ᱠᱟᱱᱟ?
ᱟᱹᱞᱤᱧ ᱫᱚ ᱟᱵᱚ ᱱᱚᱣᱟ ᱥᱟᱱᱛᱟᱲᱤ ᱯᱟᱹᱨᱥᱤ ᱵᱷᱟᱥᱟ ᱥᱟᱱᱛᱟᱲᱤ ᱯᱟᱹᱨᱥᱤ ᱛᱮᱜᱮᱞᱤᱧ ᱯᱟᱲᱦᱟᱜ ᱠᱟᱱᱟ᱾
ᱦᱩᱸ ᱟᱪᱪᱷᱟ ᱟᱪᱪᱷᱟ᱾
ᱟᱹᱵᱤᱱ ᱫᱚ?
ᱟᱹᱞᱤᱧ ᱫᱚ ᱵᱟᱝᱞᱟᱛᱮ᱾
ᱚ
ᱵᱟᱝᱞᱟ ᱢᱤᱰᱤᱭᱟᱢ ᱨᱮᱜᱮᱞᱤᱧ ᱯᱟᱲᱦᱟᱜᱼᱟ᱾ ᱛᱟᱦᱞᱮ ᱜᱚᱝᱠᱮ ᱥᱟᱱᱛᱟᱞᱤ ᱢᱤᱰᱤᱭᱟᱢ ᱟᱨ ᱮᱸ ᱵᱟᱝᱞᱟ ᱢᱤᱰᱤᱭᱟᱢ ᱠᱤ ᱮᱠᱤ ᱜᱮ ᱢᱟᱱᱮ ᱮᱠᱤ ᱜᱮ ᱯᱟᱲᱦᱟᱣ ᱦᱩᱭᱩᱜᱭᱼᱟ ᱥᱮ ᱟᱞᱟᱫᱟ?
ᱵᱟᱝ ᱚᱱᱟ ᱫᱚ ᱢᱟᱱᱮ ᱡᱟᱦᱟᱸ ᱥᱟᱱᱛᱟᱞᱤ ᱢᱤᱰᱤᱭᱟᱢ ᱚᱱᱟ ᱫᱚ ᱢᱟᱱᱮ ᱟᱵᱚᱣᱟᱜ ᱡᱟᱦᱟᱸ ᱡᱟᱱᱟᱢ ᱟᱲᱟᱝ
ᱦᱳᱭ ᱡᱟᱱᱟᱢ ᱟᱲᱟᱝ᱾
ᱚᱱᱟ ᱛᱮᱜᱮ ᱚᱱᱟ ᱫᱚ ᱦᱩᱭᱩᱜ ᱜᱮᱭᱟ ᱯᱟᱲᱦᱟᱣ ᱢᱟᱱᱮ᱾
ᱟᱪᱪᱷᱟ, ᱵᱟᱝ ᱚᱱᱟ ᱫᱚ ᱵᱞᱤᱧ ᱞᱟᱹᱭᱫᱟ ᱢᱟᱱᱮ ᱩᱸ ᱴᱚᱯᱤᱠ ᱟᱨᱠᱤ ᱮᱠᱤ ᱜᱮ ᱛᱟᱦᱮᱱᱟ ᱥᱮ ᱟᱞᱟᱫᱟᱜᱼᱟ?
ᱴᱨᱚᱯᱷᱤᱠ ᱥᱯᱞᱤᱝ?
ᱦᱩᱸ ᱵᱟᱝ ᱚᱱᱟ ᱫᱚ ᱵᱟᱹᱞᱤᱧ ᱞᱟᱹᱭ ᱦᱚᱪᱚᱭᱫᱟ ᱢᱟᱱᱮ ᱥᱟᱵ ᱠᱟᱜ ᱵᱤᱱ ᱧᱤᱛᱚᱜ ᱡᱟᱦᱟᱸ ᱩᱸ ᱟᱞᱟᱝ ᱞᱟᱝ ᱜᱚᱞᱯᱷᱚᱭᱫᱟ ᱟᱨᱠᱤ ᱢᱤᱫᱴᱟᱝ ᱡᱮᱦᱮᱛᱩ ᱢᱤᱫᱴᱟᱝ ᱢᱤᱫᱴᱟᱝ ᱴᱚᱯᱤᱠ ᱞᱤᱭᱟᱹ ᱦᱩᱭᱩᱜ ᱚᱱᱟ ᱟᱨᱠᱤᱧ ᱞᱟᱹᱭ ᱦᱚᱪᱚᱭᱫᱟ᱾
ᱦᱮᱸ ᱮᱠᱤ ᱫᱚ ᱮᱠᱤ ᱧᱚᱜ ᱜᱮᱭᱟ ᱠᱟᱹᱴᱤᱡ ᱚᱱᱮ ᱤᱭᱟᱹ ᱜᱮ ᱠᱟᱹᱴᱤᱡ ᱟᱞᱟᱫᱟ ᱧᱚᱜ ᱜᱮᱭᱟ ᱪᱮᱜ ᱞᱤᱧ ᱞᱟᱹᱭᱟ
ᱱᱮ ᱡᱟᱦᱟᱸ ᱟᱵᱚ ᱪᱟᱨᱚᱱ ᱟᱵᱚᱱ ᱦᱮᱸ ᱥᱮ ᱵᱟᱝ᱾
ᱦᱮᱸ ᱦᱮᱸ, ᱦᱮᱸ ᱜᱚᱝᱠᱮ ᱟᱸᱡᱚᱢ ᱫᱟᱞᱤᱧ᱾
ᱦᱳᱭ ᱢᱟᱱᱮ, ᱚᱸᱰᱮ ᱫᱚ ᱢᱟᱱᱮ ᱡᱟᱦᱟᱸ ᱵᱟᱝᱞᱟ ᱯᱩᱛᱷᱤ
ᱦᱩᱸ᱾
ᱚᱱᱟ ᱨᱮᱫᱚ ᱢᱟᱱᱮ ᱡᱟ ᱡᱟᱵᱚᱛᱤ ᱡᱤᱱᱤᱥ ᱢᱟᱱᱮ ᱡᱟᱦᱟᱸ ᱛᱤᱱᱟᱹᱜ ᱜᱮ ᱢᱮᱱᱟᱜ-ᱟ ᱚᱱᱟ ᱡᱷᱚᱛᱚ ᱵᱟᱝᱞᱟ ᱛᱮᱜᱮ ᱦᱩᱭᱩᱜ-ᱟ ᱥᱮ?
ᱦᱩᱸ᱾
ᱟᱨ ᱱᱚᱸᱰᱮ ᱫᱚ ᱵᱟ, ᱱᱚᱸᱰᱮ ᱫᱚ ᱡᱷᱚᱛᱚ ᱥᱟᱱᱛᱟᱲ ᱛᱮᱜᱮ ᱦᱩᱭᱩᱜ-ᱟ ᱢᱟᱱᱮ ᱡᱟᱢ ᱱᱤᱛᱳᱜ ᱢᱟᱱᱮ ᱟᱞᱟᱝ ᱡᱟᱦᱟᱸ ᱞᱮᱠᱟᱞᱟᱝ ᱨᱚᱲ ᱠᱟᱱᱟ, ᱢᱟᱱᱮ ᱟᱵᱤᱱ ᱡᱟᱦᱟᱸ ᱞᱮᱠᱟᱵᱤᱱ ᱨᱚᱲᱮᱫᱟ ᱟᱹᱞᱤᱧ ᱦᱚᱸ ᱡᱟᱦᱟᱸ ᱪᱮᱠᱟᱞᱤᱧ ᱨᱚᱲᱫᱟ ᱢᱟᱱᱮ ᱩ ᱚᱝᱠᱟᱜᱮ ᱦᱩᱭᱩᱜ-ᱟ ᱱᱚᱸᱰᱮ ᱫᱚ, ᱚᱱᱟ ᱥᱟᱱᱛᱟᱲᱤ ᱵᱷᱟᱥᱟ ᱨᱮᱫᱚ᱾
ᱛᱟᱦᱞᱮ ᱜᱚᱝᱠᱮ ᱢᱟᱱᱮ ᱞᱟᱹᱭ ᱫᱤᱵᱤᱱᱵᱤᱱ ᱴᱩᱭᱮᱞᱵᱷ ᱵᱤᱱ ᱯᱟᱲᱦᱟᱜ-ᱟ ᱛᱚ ᱪᱮᱫ ᱥᱟᱵᱡᱮᱠᱴ ᱠᱚᱵᱤᱱ ᱫᱚᱦᱚ ᱟᱠᱟᱫᱟ? ᱟᱵᱚ ᱮᱴᱟᱜ ᱦᱚᱲ ᱵᱟᱠᱚ ᱦᱤᱡᱩᱜ ᱠᱟᱱᱟ᱾
ᱟᱹᱞᱤᱧ ᱞᱤᱧ ᱫᱚᱦᱚ ᱟᱠᱟᱫᱟ ᱡᱟᱦᱟᱸ ᱫᱚᱠᱚ ᱞᱟᱹᱭᱟ ᱱᱟᱜᱟᱢ
ᱦᱩᱸᱻ
ᱱᱟᱜᱟᱢ ᱢᱟᱱᱮ ᱵᱩᱡᱽ ᱜᱮᱭᱟᱵᱤᱱ ᱥᱮ ᱵᱟᱝ?
ᱵᱟᱝ ᱵᱟᱝ ᱞᱟᱹᱭ ᱤᱫᱤ ᱞᱮ ᱫᱤᱠᱩ ᱯᱟᱲᱟ ᱨᱮᱞᱤᱧ ᱛᱟᱦᱮᱱᱟ ᱟᱨ ᱵᱷᱟᱥᱟ ᱵᱞᱤᱧ ᱵᱩᱡᱟ᱾ ᱥᱩᱫᱩ ᱨᱚᱲ ᱜᱮ ᱞᱤᱧ ᱵᱩᱪᱟ᱾
ᱚ, ᱡᱟᱦᱟᱸ ᱱᱟᱜᱟᱢ ᱡᱟᱦᱟᱸ ᱫᱚ ᱢᱟᱱᱮ ᱵᱟᱝ ᱵᱟᱝᱞᱟ ᱛᱮᱵᱚᱱ ᱞᱟᱹᱭᱮᱫ ᱠᱟᱱ ᱮᱻ ᱤᱛᱤᱦᱟᱸᱥ᱾
ᱚ ᱟᱪᱪᱷᱟ ᱟᱪᱪᱷᱟ, ᱵᱩᱡᱽ ᱫᱟᱲᱮᱭᱟᱜ ᱠᱟᱱᱟᱞᱤᱧ᱾
ᱦᱮᱸ ᱦᱳᱭ, ᱚᱱᱟ ᱦᱮᱱᱟᱜ ᱛᱟᱹᱟᱞᱤᱧᱟ ᱡᱟᱦᱟᱸ ᱫᱷᱟᱹᱨᱛᱤ ᱡᱟᱦᱟᱸ ᱫᱚ ᱵᱟᱝᱞᱟ ᱛᱮᱵᱚᱱ ᱞᱟᱹᱭᱮᱜ ᱠᱟᱱ ᱵᱷᱩᱜᱳᱞ᱾
ᱦᱮᱸ ᱦᱮᱸ ᱵᱩᱡᱽ ᱫᱟᱲᱮᱭᱟᱜ ᱠᱟᱱ ᱜᱤᱭᱟᱹᱧ ᱚᱱᱟ ᱫᱚ ᱫᱷᱟᱹᱨᱛᱤ ᱫᱚ᱾
ᱚᱱᱟ ᱥᱟᱱᱛᱟᱲᱤ ᱥᱮ ᱤᱝᱞᱤᱥ ᱫᱚ ᱚᱱᱟ ᱫᱚ ᱛᱟᱦᱮᱱ ᱜᱮᱛᱟᱵᱚᱱᱟ᱾ ᱥᱮ ᱵᱟᱝᱞᱟ ᱥᱮ ᱥᱟᱱ ᱤᱝᱞᱤᱥ ᱫᱚ ᱛᱟᱦᱮᱱ ᱜᱮᱭᱟ᱾
ᱦᱩᱸ, ᱦᱮᱸ ᱦᱮᱸ᱾
ᱟᱨ ᱡᱟᱦᱟᱸ ᱫᱚ ᱚᱱᱮ ᱠᱷᱮᱹᱞ ᱠᱷᱮᱹᱞ ᱨᱮᱱᱟᱜ ᱡᱟᱦᱟᱸ ᱢᱤᱫᱴᱮᱱ ᱥᱟᱵᱽᱡᱮᱠᱴ ᱵᱟᱝ ᱛᱟᱦᱮᱱᱟ ᱯᱷᱤᱡᱤᱠᱮᱞ ᱮᱰᱩᱠᱮᱥᱚᱱ ᱢᱮᱱᱛᱮ?
ᱦᱮᱸ ᱮᱰᱩᱠᱮᱥᱚᱱ ᱯᱷᱤᱡᱤᱠᱮᱞ ᱮᱰᱩᱠᱮᱥᱚᱱ, ᱦᱳᱭ ᱦᱳᱭ᱾
ᱦᱳᱭ ᱚᱱᱟ ᱢᱮᱱᱟᱜ ᱛᱟᱹᱟᱞᱤᱧᱟ᱾
ᱟᱪᱪᱷᱟ᱾ ᱟᱵᱤᱱᱟᱜ ᱠᱟᱛᱷᱟ ᱠᱚ ᱟᱸᱡᱚᱢ ᱠᱟᱛᱮᱜ ᱢᱚᱱᱮ ᱦᱩᱭᱩᱜ ᱠᱟᱱᱟ ᱟᱹᱰᱤ ᱢᱚᱸᱡᱽ ᱜᱮᱵᱤᱱ ᱯᱟᱲᱦᱟᱜ ᱜᱮᱭᱟ᱾
ᱦᱩᱸ, ᱯᱟᱲᱦᱟᱣ ᱫᱚᱞᱤᱧ ᱯᱟᱲᱦᱟᱜ ᱜᱮᱭᱟ ᱢᱟᱱᱮ
ᱟᱯᱮ ᱥᱮᱫ ᱫᱚ ᱢᱟᱱᱮ ᱪᱮᱫ ᱵᱳᱨᱰ ᱨᱮᱵᱤᱱ ᱯᱟᱲᱟᱜ-ᱟ ᱟᱹᱵᱤᱱ ᱫᱚ? ᱪᱮᱫ ᱵᱳᱰ ᱨᱮᱵᱤᱱ ᱯᱟᱲᱟᱜ-ᱟ ᱟᱵᱤᱱ?
ᱛᱚ ᱪᱮᱫ ᱵᱳᱰ ᱨᱮ ᱢᱟᱱᱮ, ᱵᱟᱞᱤᱧ ᱵᱩᱡᱽ ᱫᱟᱲᱮᱭᱟᱭᱟᱜ ᱛᱟᱵᱤᱱᱟ᱾
ᱟᱻ ᱢᱟᱱᱮ ᱢᱟᱫᱽᱫᱷᱚᱢᱤᱠ ᱵᱤᱱ ᱮᱢ ᱟᱠᱟᱫᱟ ᱪᱮᱫ ᱵᱳᱰ ᱨᱮ? ᱵᱳᱰ ᱢᱟᱱᱮ ᱥᱤ ᱵᱤ ᱮᱥ ᱥᱤ ᱵᱳᱰ᱾ ᱥᱮᱠᱮᱱᱰᱟᱨᱤ ᱵᱳᱨᱰ᱾ ᱟᱫᱚ ᱵᱟᱠᱚ ᱟᱠᱷᱨᱤᱧ, ᱵᱟᱠᱠᱚ ᱟᱠᱷᱨᱤᱧ ᱜᱮᱭᱟ᱾
ᱟᱨ ᱢᱤᱫ ᱫᱷᱟᱣ ᱞᱟᱹᱭ ᱵᱤᱱ ᱥᱮ ᱪᱮᱫᱠᱟ ᱵᱤᱱ ᱞᱟᱹᱭ ᱠᱮᱫᱟ?
ᱟᱹᱵᱤᱱ ᱥᱮᱫ ᱫᱚ ᱵᱳᱰ ᱠᱚ ᱵᱟᱠᱚ ᱞᱟᱹᱭ ᱜᱤᱭᱟ? ᱢᱟᱱᱮ ᱦᱚᱭᱛᱳ ᱟᱹᱞᱤᱧ ᱥᱮᱫ, ᱟᱞᱟᱫᱟ ᱠᱚ ᱞᱟᱹᱭᱟ ᱟᱹᱵᱤᱱ ᱥᱮᱫ ᱟᱞᱟᱫᱟ ᱠᱚ ᱞᱟᱹᱭᱟ᱾ ᱢᱟᱱᱮ ᱢᱤᱫᱴᱟᱝ ᱮᱸᱻ ᱢᱤᱫᱴᱟᱝ ᱪᱮᱫ ᱤᱧ ᱞᱮᱭᱟ, ᱨᱟᱡᱽᱡᱚ ᱨᱮᱱᱟᱜ ᱦᱮᱸ ᱢᱤᱫᱴᱟᱝ ᱵᱳᱰ ᱛᱟᱦᱮᱱᱟ᱾ ᱥᱟᱵ ᱠᱟᱜ ᱵᱤᱱ ᱟᱞᱤᱧ ᱫᱚ ᱱᱚᱛᱮ ᱯᱚᱥᱪᱤᱢ ᱵᱚᱝᱜᱚ ᱵᱳᱨᱰ ᱦᱮᱸ᱾ ᱥᱮᱠᱮᱱᱰᱟᱨᱤ ᱮᱰᱩᱠᱮᱥᱚᱱ ᱚᱱᱟᱞᱤᱧ ᱮᱢ ᱠᱟᱫᱟ᱾ ᱟᱨ ᱢᱤᱫᱴᱟᱝ ᱵᱳᱨᱰ ᱦᱮᱱᱟᱜ-ᱟ ᱥᱤ ᱵᱤ ᱮᱥ ᱥᱤ ᱚᱱᱟ ᱫᱚ ᱵᱤᱥᱚᱨᱠᱟᱨᱤ ᱵᱳᱴ ᱠᱟᱱᱟ ᱟᱨᱠᱤ ᱦᱳᱭ ᱚᱱᱠᱟ ᱟᱨ ᱤ ᱪᱮᱫ ᱵᱳᱴ ᱨᱮ ᱵᱤᱱ ᱮᱢ ᱠᱟᱫᱟ? ᱚᱱᱟ ᱚᱱᱟ ᱠᱚᱫᱚ ᱟᱰᱤ
ᱟᱞᱤᱧ ᱵᱮᱥᱚᱨᱠᱟᱨᱤ ᱡᱟᱹᱱᱤᱡ ᱠᱷᱟᱱᱞᱤᱧ ᱮᱢ ᱠᱟᱫᱟ, ᱵᱟᱞᱤᱧ ᱫᱤᱥᱟᱹᱭᱮᱫᱟ ᱢᱟᱱᱮ ᱟᱞᱤᱧ ᱦᱚᱸ ᱩᱱᱟᱹᱜ ᱫᱚ᱾
ᱟᱪᱪᱷᱟ᱾ ᱦᱚ ᱴᱷᱤᱠ ᱜᱤᱭᱟ᱾ ᱛᱟᱦᱚᱞᱮ ᱱᱤᱛᱳᱜ ᱫᱚᱵᱤᱱ ᱪᱤᱠᱟᱹᱭᱮᱜ ᱜᱤᱭᱟ?
ᱩ ᱦᱤᱛᱳᱜ ᱢᱟᱱᱮ ᱫᱚᱢᱮ ᱱᱤᱛᱚᱜ ᱥᱤᱛᱩᱝ ᱮᱫ ᱠᱟᱱ ᱜᱮᱭᱟ ᱱᱤᱛᱚᱜ ᱫᱚ ᱢᱟᱱᱮ, ᱚᱲᱟᱜ ᱨᱮᱜᱮ ᱢᱮᱱᱟᱜ ᱟᱠᱟᱫ ᱞᱤᱧᱟᱹ ᱵᱟᱞᱤᱧ ᱩᱰᱩᱠ ᱠᱟᱱᱟ ᱵᱟᱦᱨᱮ ᱥᱮᱫ ᱫᱚ᱾
ᱚ ᱟᱨ ᱛᱤᱠᱤᱱ ᱫᱚ ᱡᱚᱢ ᱦᱩᱭᱮᱱ ᱛᱟᱵᱤᱱᱟ ᱥᱮ ᱵᱟᱝ?
ᱦᱮᱸ?
ᱵᱟᱹᱞᱤᱧ ᱵᱩᱡᱟ, ᱛᱤᱠᱤᱱ ᱥᱮ ᱪᱮᱫ ᱠᱚ ᱞᱟᱹᱭᱟ ᱵᱚᱥᱥᱚ?
ᱦᱮᱸ ᱛᱤᱠᱤᱱ ᱜᱮᱠᱚ ᱞᱟᱹᱭᱟ, ᱦᱮᱸ ᱛᱤᱠᱤᱱ ᱜᱮᱠᱚ ᱞᱟᱹᱭᱟ।
ᱮ ᱡᱚᱢ ᱦᱩᱭᱮᱱ ᱛᱟᱹᱵᱤᱱᱟ?
ᱦᱩᱸ ᱦᱩᱸ᱾
ᱚ ᱟᱪᱪᱷᱟ ᱟᱪᱪᱷᱟ ᱚ᱾ ᱛᱟᱦᱞᱮ ᱟᱯᱮ ᱥᱮᱫ ᱫᱚ ᱵᱩᱨᱩ ᱫᱤᱥᱚᱢ ᱛᱚ ᱛᱮᱢᱱᱤ ᱟᱨᱠᱤ᱾ ᱫᱚᱢᱮ ᱫᱟᱜ ᱜᱮᱭᱟᱭ ᱠᱤᱱᱛᱩ ᱤᱭᱟᱹ ᱠᱚᱫᱚ ᱵᱟᱭᱪᱟᱜ-ᱟᱭ ᱠᱮᱱᱮᱞ ᱠᱚᱫᱚ᱾
ᱦᱮᱸ ᱦᱮᱸ ᱠᱮᱱᱮᱞ ᱠᱚ ᱜᱟᱰᱟ ᱠᱚ ᱢᱟᱱᱮ ᱚᱱᱮ ᱜᱟᱰᱟ ᱠᱚᱫᱚ ᱢᱮᱱᱟᱜ ᱛᱟᱞᱮᱭᱟ ᱢᱟᱱᱮ ᱟᱞᱮᱥᱮᱫ ᱫᱚ ᱢᱟᱱᱮ᱾